ᱚᱷ
ᱦᱩᱸ ᱤᱧᱟᱜ ᱟᱲᱟᱝ ᱪᱮᱫ ᱠᱟ ᱟᱡᱚᱢᱚᱜ ᱠᱟᱱᱟ ᱱᱤᱛ
ᱴᱷᱤᱠ ᱜᱮ ᱟᱸᱡᱢᱚᱜ ᱠᱟᱱᱟ ᱟᱢᱟᱜ ᱫᱚ ᱟᱨ ᱤᱧᱟᱹᱜ ᱟᱲᱟᱝ ᱜᱮᱦᱟᱜ ᱞᱟᱹᱭᱢᱮ ᱪᱮᱫ ᱠᱟᱛᱮᱜ ᱛᱷᱚᱲᱟ ᱪᱮᱫ ᱠᱟ ᱟᱸᱡᱢᱚᱜ ᱠᱟᱱᱟ
ᱟᱢᱟᱜ ᱦᱚ ᱜᱷᱟᱱᱚᱜ ᱠᱟᱱᱟ ᱟᱨ ᱱᱚᱝᱠᱟ ᱜᱮ
ᱢᱮᱱᱟᱜ ᱠᱚᱣᱟ ᱞᱟᱹᱭ ᱢᱮᱦᱟᱜ ᱪᱮᱫᱞᱮᱠᱟ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ
ᱟ ᱫᱚ ᱱᱚᱜᱼᱚᱭ ᱡᱟᱦᱟ ᱫᱚ ᱵᱟᱝ ᱪᱤᱠᱟ ᱦᱩᱭᱩᱜ ᱠᱟᱱᱟ ᱱᱚᱜᱼᱚᱭ ᱱᱤᱛ ᱢᱟ ᱦᱩᱲᱩ ᱨᱚᱦᱚᱭ ᱫᱤᱱ ᱠᱟᱱᱟ ᱛᱚ ᱵᱚᱭᱦᱟ. ᱲ ᱥᱮ ᱨᱮᱜᱮ ᱮᱫ ᱠᱷᱩᱲᱩ ᱠᱚ ᱨᱚᱭ ᱦᱩᱭᱩᱜ ᱠᱟᱱᱟ ᱥᱟᱶ ᱥᱟᱶ ᱛᱮ ᱜᱟᱹᱭ ᱰᱟᱝᱨᱟ ᱠᱟᱰᱟ ᱠᱚ ᱜᱩᱯᱤ ᱦᱩᱭᱩᱜ ᱠᱟᱱᱟ ᱟᱨ ᱪᱟᱱᱟᱭᱤ ᱱᱤᱛᱚᱜ ᱢᱟ ᱵᱟᱹᱭᱦᱟᱹᱲ ᱥᱮᱫ ᱨᱮᱜᱮ ᱡᱚᱛᱚ ᱫᱟᱠᱟ ᱡᱚᱢ ᱠᱩᱢᱟ ᱦᱩᱭᱩᱜ ᱠᱟᱱ ᱵᱟᱹᱭᱦᱟᱹᱲ ᱥᱮᱫ ᱨᱮ ᱜᱮ ᱚᱲᱟᱜ ᱢᱟ ᱵᱟᱝ ᱜᱮ ᱪᱟᱞᱟᱜ ᱦᱩᱭᱩᱜ ᱠᱟᱱ ᱦᱳᱲᱳ ᱨᱚᱦᱚᱭ ᱥᱟᱹᱛ ᱢᱮ ᱫᱟᱠᱟ ᱡᱚᱢ ᱢᱮ ᱟᱨᱦᱚᱸ ᱱᱚᱸᱰᱮ ᱜᱮ ᱦᱩᱲᱩ ᱨᱚᱦᱚᱭ ᱢᱮ ᱟᱨ ᱱᱤᱭᱟᱹ ᱠᱚᱨᱮ ᱜᱮ ᱫᱟᱬᱟ ᱵᱟᱲᱟᱭ ᱢᱮ ᱮᱠᱟᱞ ᱫᱤᱱᱢᱟᱱᱮ ᱫᱟᱜ ᱦᱩᱭᱩᱜ ᱠᱟᱱ ᱟᱞᱮ ᱥᱮᱫ ᱢᱟ ᱟᱯᱮ ᱥᱮᱫ ᱪᱮᱫ ᱞᱮᱠᱟᱭ ᱫᱟᱜ ᱫᱟ
ᱦᱩᱸ ᱟᱰᱤ ᱢᱚ ᱞᱟᱹᱭ ᱠᱟᱜ-ᱟ ᱱᱚᱣᱟ ᱛᱟᱨ ᱢᱟ ᱥᱮᱜ ᱨᱮᱜᱮ ᱵᱟ. ᱭᱦᱟ. ᱲ ᱥᱮᱫ ᱨᱮᱜᱮ ᱛᱟᱦᱮᱸᱱ ᱦᱩᱭᱩᱜ ᱠᱟᱱ ᱡᱚᱛᱚ ᱜᱮ ᱱᱚᱛᱮᱜᱮ ᱜᱚᱜᱚ ᱛᱟᱠᱚ ᱦᱚᱸ ᱫᱟᱫᱟ ᱛᱟᱠᱚ ᱫᱤᱫᱟ ᱚᱱᱛᱮ ᱨᱮ ᱡᱚᱢ ᱦᱩᱭᱩᱜ ᱠᱟᱱᱟ ᱟᱨ ᱚᱱᱮ ᱠᱚ ᱞᱟᱹᱭ ᱢᱮ ᱚᱲᱟᱜ ᱯᱟᱥᱮ ᱱᱚᱣᱟ ᱠᱚᱫᱚ ᱵᱟᱝ ᱥᱤᱵᱤᱞᱟ ᱡᱟᱦᱟ ᱴᱟᱜ ᱨᱟᱥᱤ ᱩᱛᱩ ᱥᱮ ᱡᱟᱦᱟᱱᱟᱜ ᱜᱟᱹᱰᱤ ᱥᱤᱵᱤᱞᱤ ᱜᱮ ᱵᱩᱡ ᱪᱩᱜ-ᱟ ᱯᱟᱥᱮᱡ ᱵᱟᱝ ᱫᱚ ᱥᱤᱡᱤᱱ ᱨᱮ ᱡᱚᱢᱚᱜ ᱛᱮ ᱵᱟᱝᱫᱚ ᱪᱮᱫ ᱞᱮᱠᱟᱛᱮ ᱟᱫᱚ ᱴᱷᱤ ᱱᱚᱣᱟ ᱛᱟᱨᱮ ᱟᱹᱰᱤ ᱢᱚᱸᱡᱽ ᱮᱢ ᱢᱮᱱᱠᱼᱟ ᱟᱞᱮᱥᱮᱫ ᱫᱟᱜ ᱦᱮᱡ ᱠᱟᱱᱟ ᱥᱮ ᱵᱟᱝ ᱫᱟᱜ ᱱᱟ ᱟᱞᱮᱥᱮᱫ ᱦᱚ ᱱᱤᱛᱚᱜ ᱜᱮ ᱜᱟᱨ ᱞᱟᱦᱟ ᱫᱟᱜ ᱵᱟᱲᱟ ᱱᱤᱛᱚᱜ ᱦᱚ ᱨᱤᱢᱤᱞ ᱠᱚ ᱢᱮᱱᱟᱜᱼᱟ ᱟᱨ ᱠᱟ ᱢᱤᱫ ᱵᱟᱨ ᱧᱩᱨᱦᱟᱹᱜ ᱠᱟᱱᱟ ᱟᱨ ᱱᱤᱛᱚᱜ ᱫᱚ ᱟᱹᱥᱩᱲ ᱫᱚ ᱟᱹᱥᱩ ᱠᱟᱜᱼᱟ ᱵᱚᱞᱮ ᱟᱫᱚ ᱱᱚᱜᱼᱚᱭ ᱱᱚᱛᱮ ᱨᱮᱜᱮ ᱤᱧᱦᱚ ᱵᱟᱹᱭᱦᱟᱹᱲ ᱥᱮᱫ ᱨᱮᱜᱮ ᱢᱤᱱᱟᱹ ᱟ ᱟ ᱫᱤᱱᱟᱜ ᱫᱤᱱ ᱜᱟᱱ ᱠᱟᱹᱢᱤ ᱞᱟᱜᱟᱜᱼᱟ ᱦᱟᱯᱮ ᱥᱮ ᱪᱮᱫᱠᱟ ᱠᱟᱹᱢᱤ ᱵᱟᱲᱟᱭᱮᱜ ᱠᱟᱱᱟ ᱚᱱᱟ ᱠᱚ ᱞᱟᱹᱭ ᱢᱮ
ᱟᱪᱪᱷᱟ ᱟᱹᱰᱤ ᱱᱟᱯᱟᱭ ᱟᱫᱚ ᱱᱚᱜ ᱚᱭ ᱱᱤᱛᱚᱜ ᱢᱟᱭ ᱫᱟᱜ ᱤᱫᱤᱭᱮᱫ ᱠᱟᱱ ᱟᱨ ᱟᱹᱰᱤ ᱟᱭᱢᱟ ᱫᱤᱱ ᱠᱷᱚᱜᱮ ᱫᱟᱜ ᱫᱟ ᱟᱫᱚ ᱱᱚᱝᱠᱟᱜ ᱜᱮ ᱡᱩᱫᱤ ᱫᱟᱜ ᱤᱫᱤᱭᱟ ᱥᱮ ᱱᱚᱝᱠᱟ ᱜᱮ ᱡᱩᱫᱤ ᱫᱤᱱᱟ. ᱢ ᱫᱤᱱᱟᱹᱢ ᱛᱷᱚᱲᱟ ᱛᱷᱚᱲᱟ ᱦᱚᱭ ᱫᱟᱜ ᱤᱫᱤᱭᱟ ᱛᱚ ᱦᱩᱲᱩ ᱠᱚ ᱡᱟᱦᱟᱭ ᱠᱚ ᱨᱚᱦᱚᱭ ᱵᱟᱲᱟᱣ ᱠᱟᱫᱟ ᱩᱱᱠᱩᱣᱟᱜ ᱦᱚ ᱟᱹᱰᱤ ᱱᱟᱯᱟᱭ ᱦᱩᱭᱩᱜᱼᱟ ᱟᱨ ᱚᱠᱚᱭ ᱠᱚ ᱡᱚᱠᱷᱟᱡ ᱵᱟᱠᱚ ᱨᱚᱦᱚᱭ ᱵᱟᱲᱟᱹᱣ ᱠᱟᱜ ᱠᱷᱟᱡ ᱜᱷᱟᱴᱟ ᱜᱷᱩᱴᱩ ᱨᱮ ᱵᱟᱹᱠᱤ ᱢᱮᱱᱟᱜ ᱛᱟᱠᱚ ᱠᱷᱟᱡ ᱡᱮ ᱫᱟᱜ ᱵᱟᱝ ᱤᱭᱟᱹᱛᱮ ᱵᱟᱠᱚ ᱨᱚᱦᱚᱭ ᱠᱟᱫᱟ ᱥᱮ ᱪᱮᱫ ᱤᱭᱟᱹ ᱛᱮᱛᱮ ᱵᱟᱠᱚ ᱨᱚᱦᱚᱭ ᱠᱟᱫᱟ ᱩᱱᱠᱩ ᱦᱚ ᱵᱟᱹᱭ ᱵᱟᱹᱭ ᱛᱮ ᱱᱤᱛᱚᱜ ᱠᱚ ᱨᱚᱦᱚᱭ ᱪᱟᱵᱟ ᱤᱫᱤᱭᱟ ᱟᱫᱚ ᱱᱚᱝᱠᱟ ᱜᱮ ᱡᱚᱠᱷᱚᱱ ᱱᱟᱯᱟᱭ ᱛᱮ ᱫᱟᱜ ᱤᱫᱤᱭᱟ ᱛᱚ ᱱᱚᱭ ᱢᱮᱞᱮ ᱢᱮᱥᱮ ᱮᱢ ᱧᱮᱞ ᱞᱮᱠᱷᱟᱡ ᱫᱚ ᱟᱹᱰᱤ ᱜᱟᱱ ᱜᱮ ᱜᱷᱟᱴᱟ ᱜᱷᱩᱴᱩ ᱨᱮ ᱵᱟᱹᱠᱤ ᱢᱮᱱᱟᱜᱼᱟ ᱟᱨ ᱫᱟᱜ ᱤᱫᱤ ᱠᱷᱟᱡ ᱚᱱᱟ ᱢᱟ ᱫᱚ ᱜᱷᱟᱴᱟ ᱜᱷᱩᱴ ᱴᱩ ᱟᱹᱰᱤ ᱩᱥᱟᱹᱨᱟ ᱠᱚ ᱨᱚᱦᱚᱭ ᱪᱟᱵᱟᱭᱟ ᱟᱪᱪᱷᱟ ᱟᱞᱮ ᱥᱮ ᱟᱯᱮ ᱥᱮᱫ ᱫᱚ ᱚᱱᱛᱮ ᱜᱷᱟᱴᱟ ᱜᱷᱩᱴᱩ ᱠᱷᱮᱛ ᱫᱚ ᱠᱚ ᱨᱚᱦᱚᱭ ᱪᱟᱵᱟ ᱠᱮᱫᱟ ᱥᱮ ᱚᱱᱛᱮ ᱟᱯᱮ ᱥᱮᱫ ᱦᱚ ᱜᱷᱟᱴᱟ ᱜᱷᱩᱴᱩ ᱛᱤᱱᱟᱹᱜ ᱠᱷᱮᱛ ᱢᱮᱱᱟᱜ ᱟᱠᱟᱫᱟ ᱚᱱᱟ ᱠᱚᱫᱚ ᱵᱟᱹᱠᱤ ᱢᱮᱱᱟᱜ ᱠᱟᱜ ᱜᱮᱭᱟ
ᱡᱟᱦᱟ ᱴᱩᱝᱨᱤᱢ ᱞᱟᱹᱭ ᱠᱮᱫᱟ ᱟᱯᱮᱥᱮᱫ ᱫᱚ ᱯᱟᱥᱮ ᱞᱟᱦᱟ ᱧᱚᱜ ᱜᱮᱭᱟ ᱠᱚ ᱯᱟᱥᱮ ᱟᱞᱮᱥᱮᱫ ᱫᱚ ᱛᱟᱭᱚᱢ ᱧᱚᱜ ᱜᱤᱭᱟᱹᱧ ᱠᱟᱹᱧ ᱵᱩᱡᱷᱟᱹᱣᱮᱜ ᱠᱟᱱᱟ ᱟᱢᱚᱞᱤᱭᱟᱹ ᱫᱷᱟᱨ ᱨᱮ ᱴᱷᱤᱠ ᱜᱮᱭᱟ ᱟᱫᱚ ᱟᱞᱮᱥᱮᱫ ᱫᱚ ᱱᱚᱜᱼᱚ ᱱᱟ ᱵᱚᱞᱮ ᱱᱤᱛᱚᱜ ᱜᱮ ᱞᱟᱦᱟ ᱫᱟᱜ ᱵᱟᱝ ᱛᱟᱦᱮᱸ ᱠᱟᱱᱟ ᱟᱫᱚ ᱱᱮᱛᱚᱜ ᱜᱮ ᱴᱤ ᱮᱦᱚᱸ ᱫᱟᱜ ᱯᱮᱨᱮᱡ ᱵᱟᱲᱟᱣ ᱟᱠᱟᱱᱟ ᱟᱫᱚ ᱱᱤᱛᱚᱜ ᱫᱚ ᱾ ᱮᱦᱚᱵ ᱴᱷᱤᱠ ᱠᱟᱱ ᱛᱟᱠᱚ ᱠᱟᱹᱢᱤ ᱵᱟᱲᱟᱭᱟ ᱫᱟᱠᱚ ᱞᱟᱛᱟᱨ ᱥᱮᱫ ᱨᱮᱜᱮ ᱟᱨ ᱱᱤᱛᱚᱜ ᱫᱚ ᱯᱟᱥᱮ ᱫᱟᱜ ᱮᱫ ᱠᱟᱱᱛᱮ ᱵᱚᱠᱚᱜ ᱟᱵᱚᱠᱟᱜ ᱠᱟᱱᱟ ᱟᱨ ᱠᱟᱹᱢᱤ ᱵᱟᱲᱟᱭ ᱠᱟᱱᱟ ᱠᱚ ᱞᱟᱛᱟᱨ ᱥᱮᱫ ᱨᱮᱜᱮ ᱚᱱᱟ ᱱᱟᱞᱟ ᱱᱟᱞᱟ ᱛᱮ᱾ ᱧᱮᱞᱮᱜ ᱠᱟᱱᱟ ᱟᱫᱚ ᱚᱱᱟ ᱱᱟᱞᱟᱼᱱᱟᱞᱟ ᱨᱮᱦᱚᱸ ᱞᱚᱥᱚᱫ᱾ ᱴᱷᱤᱠ ᱠᱟᱱᱛᱮ ᱟᱫᱚ ᱚᱱᱟ ᱠᱚᱨᱮ ᱜᱟᱹᱪᱷᱤ ᱠᱚ ᱤᱭᱟᱹ ᱵᱟᱲᱟᱣ ᱠᱚᱣᱟ ᱚᱱᱛᱮ ᱱᱟᱜ ᱜᱮ ᱟᱫᱚ ᱚᱱᱛᱮᱱᱟᱜ ᱠᱚ ᱞᱟᱦᱟᱭᱮᱫ ᱠᱟᱱᱟ ᱟᱨ, ᱟᱨ ᱱᱤᱛᱚᱜ ᱫᱚ ᱯᱟᱥᱮᱡ ᱵᱩᱡᱷᱟᱹᱜ ᱠᱟᱱᱟ ᱱᱚᱣᱟ ᱱᱚᱣᱟ ᱱᱚᱣᱟ ᱤᱭᱟᱹ ᱨᱮᱜᱮ ᱪᱟᱵᱟᱜᱼᱟ ᱱᱚᱣᱟ ᱫᱟᱜ ᱨᱮᱜ ᱪᱮᱫᱟᱜ ᱡᱮᱛᱮᱜ᱾ ᱦᱚᱸᱭᱟᱜ ᱵᱟᱨᱟ ᱵᱟᱹᱨᱤᱜ ᱠᱟᱱᱟ᱾ ᱟᱨ ᱟᱯᱮ ᱥᱮᱫ ᱜᱮ ᱞᱟᱹᱭ ᱢᱮ ᱪᱮᱫ ᱞᱮᱠᱟᱜ ᱠᱟᱱᱟ ᱪᱮᱫ ᱞᱮᱠᱟ ᱵᱟᱝ ᱟᱨ ᱛᱤᱱᱟᱹᱜ ᱫᱤᱱ ᱨᱮᱱᱟᱝ ᱠᱟᱹᱢᱤ ᱦᱩᱭᱩᱜᱼᱟ᱾
ᱟᱪᱪᱷᱟ᱾ ᱦᱮᱸ ᱱᱚᱜᱼᱚᱭ ᱟᱞᱮ ᱥᱮᱫ ᱦᱚᱸ ᱚᱱᱠᱟ ᱜᱮ ᱱᱚᱜᱚᱭ ᱱᱮᱛᱟᱨ ᱢᱟ ᱱᱚᱜ ᱚᱭ ᱫᱟᱜ ᱤᱫᱤᱭᱮᱫ ᱠᱟᱱ ᱵᱟᱹᱭ ᱵᱟᱹᱭᱛᱮ᱾ ᱟᱨ ᱫᱤᱱᱟᱹᱢ ᱜᱮ ᱫᱟᱜᱽ ᱫᱟ ᱛᱷᱚᱲᱟᱼ ᱛᱷᱚᱲᱟ ᱚᱱᱠᱟ ᱫᱚ ᱵᱟᱝ ᱠᱟᱱᱟ ᱮᱠᱟᱞ ᱜᱮ ᱵᱟᱭ ᱫᱟᱜᱽ ᱮᱫᱟ ᱟᱹᱰᱤ ᱱᱟᱯᱟᱭ ᱱᱚᱣᱟ ᱫᱟᱜ ᱨᱮ, ᱥᱤᱡᱮᱱ ᱠᱟᱱᱛᱮ ᱵᱚᱞᱮ ᱟᱹᱰᱤ ᱱᱟᱯᱟᱭᱮ ᱠᱟᱹᱢᱤᱭᱮᱫᱟ ᱟᱹᱰᱤ ᱢᱚᱸᱡᱽ ᱫᱟᱜᱽ ᱤᱫᱤᱭᱮᱫᱟ ᱟᱨ ᱱᱚᱝᱠᱟ ᱜᱮ ᱡᱚᱠᱷᱚᱱ ᱢᱩᱪᱟᱹᱫ ᱫᱷᱟᱹᱨᱤᱡ ᱮ ᱫᱟᱜᱽ ᱤᱫᱤᱭᱟ ᱛᱚ ᱦᱩᱲᱩ ᱨᱮᱭᱟᱜ ᱪᱟᱱᱥ ᱨᱮᱭᱟᱜ ᱡᱟᱦᱟᱱ ᱦᱩᱲᱩ ᱪᱟᱥ ᱨᱮᱭᱟᱜ ᱡᱮᱞᱮ, ᱡᱟᱦᱟᱱ ᱞᱚᱥ ᱵᱟᱝ ᱦᱩᱭᱩᱜᱼᱟ ᱟᱹᱰᱤ ᱞᱟᱵᱷ ᱥᱮ ᱢᱮᱱᱠᱮᱭᱟ ᱟᱹᱰᱤ ᱜᱮ ᱱᱟᱯᱟᱭ ᱦᱩᱭᱩᱜᱼᱟ᱾ ᱟᱫᱚ ᱚᱝᱠᱟ ᱜᱮ ᱡᱩᱫᱤ ᱫᱟᱜᱽ ᱤᱫᱤᱭᱟ ᱛᱚ ᱟᱹᱰᱤ ᱩᱥᱟᱹᱨᱟ ᱠᱚ ᱨᱚᱦᱚᱭ ᱪᱟᱵᱟᱭᱟ ᱟᱞᱮ ᱥᱮᱫ ᱫᱚ᱾ ᱟᱨ ᱨᱚᱦᱚᱭ ᱪᱟᱵᱟ ᱠᱟᱛᱮᱜ ᱢᱮᱛᱟᱜ ᱢᱮ ᱱᱚᱜᱼᱚᱭ ᱟᱫᱚᱢ ᱼ ᱟᱫᱚᱢ ᱦᱚᱲ ᱫᱚ ᱠᱚ ᱨᱚᱦᱚᱭ ᱪᱟᱵᱟ ᱵᱟᱲᱟ ᱠᱮᱫᱼᱟ᱾ᱟᱨ ᱟᱫᱚᱢ ᱼ ᱟᱫᱚᱢ ᱦᱚᱲ ᱫᱚ ᱱᱤᱛ ᱦᱚᱸ ᱨᱚᱦᱚᱭ ᱨᱮᱜᱮ ᱢᱮᱱᱟᱜ ᱠᱚᱣᱟ᱾ ᱟᱫᱚ ᱡᱟᱹᱥᱛᱤ ᱠᱟᱭ ᱛᱮᱫᱚ ᱦᱟᱸᱜ ᱢᱮᱛᱟ ᱢᱮᱠᱚ ᱨᱚᱦᱚᱭ ᱪᱟᱵᱟ ᱜᱮᱭᱟ ᱟᱞᱮᱥᱮᱫ ᱫᱚ ᱟᱹᱰᱤ ᱠᱚᱢ ᱦᱚᱲ ᱜᱮ ᱜᱷᱟᱴᱟ ᱜᱷᱩᱴᱩ ᱨᱮ ᱥᱟᱨᱮᱡ ᱵᱟᱲᱟᱣ ᱠᱟᱱ ᱛᱟᱠᱚᱣᱟ᱾ ᱟᱫᱚ ᱩᱱᱠᱩ ᱦᱚᱸ ᱵᱟᱹᱭᱼᱵᱟᱹᱭ ᱛᱮ ᱱᱚᱜ ᱚᱭ ᱠᱚ ᱨᱚᱦᱚᱭ ᱫᱟ᱾ ᱟᱨ ᱟᱹᱰᱤ ᱜᱮ ᱦᱟᱸᱜ ᱩᱥᱟᱹᱨᱟ ᱠᱚ ᱪᱟᱵᱟᱭᱟ ᱩᱱᱠᱩ ᱦᱚᱸ ᱮᱱᱛᱮᱜ ᱱᱤᱛᱚᱜ ᱫᱟᱜᱽ ᱤᱫᱤᱫᱟ᱾ ᱡᱩᱫᱤ ᱵᱟᱭ ᱫᱟᱜᱽ ᱞᱮᱠᱷᱟᱱ ᱮᱱᱛᱮᱫ ᱪᱤᱠᱟ ᱛᱮᱠᱚ ᱪᱟᱵᱟᱭᱟ ᱟᱫᱚ ᱚᱱᱟᱛᱮ ᱫᱟᱜᱽ ᱤᱫᱤᱭᱮᱫ ᱠᱟᱱ ᱠᱷᱟᱹᱛᱤᱨ ᱛᱮ, ᱟᱹᱰᱤ ᱜᱮ ᱦᱟᱸᱜ ᱩᱥᱟᱹᱨᱟ ᱠᱚ ᱪᱟᱵᱟ ᱵᱟᱲᱟ ᱜᱚᱫᱟ᱾ ᱟᱫᱚ ᱟᱯᱮ ᱥᱮᱫ ᱫᱚ ᱱᱤᱛᱚᱜ ᱛᱤᱱᱟᱹᱜ ᱜᱟᱱ ᱥᱟᱨᱮᱡ ᱵᱟᱲᱟᱣ ᱠᱟᱱᱟ ᱥᱮᱠᱚ ᱪᱟᱵᱟ ᱵᱟᱲᱟ ᱠᱮᱭᱟ᱾
ᱦᱮᱸ ᱟᱹᱰᱤ ᱢᱚᱡ ᱞᱟᱹᱭ ᱠᱮᱭᱟ ᱟᱯᱮᱥᱮᱫ ᱫᱚ, ᱪᱮᱜ ᱠᱚ ᱵᱟᱝ᱾ ᱚ ᱱᱤᱛ ᱫᱚ ᱵᱚᱞᱮ, ᱱᱚᱜ ᱚᱭ ᱵᱚᱞᱮ ᱢᱤᱫ ᱵᱮᱞᱟ ᱟᱫᱚᱢ ᱦᱚᱲ ᱢᱟ ᱪᱮᱫ ᱦᱚᱸ ᱵᱟᱠᱚ ᱨᱚᱦᱚᱭ ᱵᱟᱲᱟ ᱟᱠᱟᱫ ᱛᱟᱦᱮᱸᱜᱼᱟ ᱟᱨ ᱱᱤᱛᱚᱜ ᱱᱤᱭᱟᱹ ᱦᱚᱞᱟ ᱢᱟᱱᱫᱷᱮᱨ ᱮᱦᱚᱵ ᱠᱟᱱᱟ ᱠᱚ, ᱟᱫᱚ ᱞᱟᱵᱷ ᱵᱷᱩᱠᱟᱹᱧ ᱵᱩᱡᱷᱟᱹᱣᱮᱫ ᱠᱟᱱᱟ ᱵᱚᱞᱮ ᱦᱟᱜ ᱫᱚᱥ ᱫᱤᱱ ᱥᱮ ᱢᱤᱫ ᱦᱟᱯᱛᱟ ᱫᱚ᱾ ᱪᱟᱞᱟᱜ ᱜᱮᱭᱟ ᱟᱞᱮ ᱱᱟᱠᱷᱟ ᱫᱚ ᱟᱹᱰᱤ ᱫᱤᱱ ᱫᱚ ᱠᱟᱹᱢᱤ ᱵᱟᱝ ᱦᱩᱭᱩᱜ ᱛᱮ ᱡᱟᱜᱟ ᱦᱚᱸ ᱠᱚᱢ ᱧᱚᱜ ᱜᱮᱭᱟ᱾ ᱟᱫᱚ ᱚᱱᱟᱛᱤᱧ ᱢᱮᱱᱟ ᱵᱚᱞᱮ ᱟᱨ ᱫᱚᱥ ᱫᱤᱱ ᱫᱚᱥ ᱛᱤᱨ ᱥᱮ, ᱫᱚᱥ ᱫᱤᱱ ᱜᱟᱱ ᱞᱟᱜᱟᱜᱼᱟ ᱯᱟᱥᱮᱜ ᱞᱟᱜᱽᱵᱷᱟᱜᱽ ᱚᱱᱠᱟᱧ ᱵᱩᱡᱷᱟᱹᱣᱮᱜ ᱠᱟᱱᱟ᱾ ᱟᱨ ᱟᱪᱪᱷᱟ ᱢᱤᱫᱴᱮᱱ ᱠᱚᱥᱪᱮᱱᱤᱧ ᱠᱩᱞᱤᱢᱮ ᱛᱟᱦᱮᱱᱟ ᱜᱚᱝᱠᱮ ᱟᱪᱪᱷᱟ, ᱟᱯᱮ ᱫᱚ ᱟᱯᱮᱢᱚᱛᱚ ᱨᱚᱦᱚᱭᱟ ᱥᱮ ᱢᱩᱱᱤᱥ ᱯᱮ ᱧᱟᱢ ᱵᱟᱲᱟ ᱠᱚᱜᱮᱭᱟ ᱟᱯᱮ ᱵᱚᱞᱮ ᱟᱯᱮ ᱚᱲᱟᱜ ᱨᱮᱱ ᱦᱚᱲ ᱥᱮ ᱪᱮᱫ ᱞᱮᱠᱟ ᱯᱮ ᱠᱟᱹᱢᱤᱭᱟ᱾ ᱭᱟ ᱞᱟᱹᱭ ᱞᱟᱝᱟ᱾
ᱟᱹᱰᱤ ᱱᱟᱯᱟᱭ ᱠᱟᱛᱷᱟ ᱱᱚᱰᱮᱢ ᱫᱚᱦᱚ ᱠᱮᱜᱼᱟ ᱟᱫᱚ ᱤᱧᱦᱚᱸ ᱡᱚᱠᱷᱚᱱ ᱚᱠᱷᱚᱱᱤᱧ ᱞᱟᱹᱭᱟ ᱟᱞᱮ ᱚᱲᱟᱜ ᱨᱮᱱᱟᱜ ᱵᱟᱨᱮᱛᱮ᱾ ᱥᱮ ᱟᱞᱮ ᱥᱮᱱᱟᱜ ᱵᱟᱨᱮᱛᱮᱱ ᱫᱚ ᱟᱞᱮ ᱦᱚᱸ ᱱᱚᱜᱼᱚᱭ ᱢᱩᱱᱤᱥ ᱠᱚᱫᱚᱞᱮ ᱧᱟᱢ ᱵᱟᱲᱟ ᱠᱚᱜᱮᱭᱟ ᱦᱟᱸᱜ᱾ ᱟᱫᱚ ᱚᱱᱟ ᱫᱚ ᱥᱚᱢᱚᱭ ᱼ ᱥᱚᱢᱚᱭ ᱨᱮ ᱠᱟᱱᱟ ᱢᱮᱛᱟᱜ ᱢᱮ ᱵᱚᱞᱮ ᱡᱚᱠᱷᱚᱱ ᱜᱮ ᱦᱟᱸᱜ ᱟᱢ, ᱚᱱᱠᱟ ᱟᱹᱰᱤ ᱡᱟᱹᱥᱛᱤ ᱞᱮ ᱞᱚᱥᱚᱫ ᱪᱚ ᱠᱮᱫᱟ᱾ ᱥᱮ ᱵᱚᱞᱮ ᱫᱟᱜᱽ ᱠᱮᱫᱟᱭ ᱟᱹᱰᱤ ᱨᱟᱜᱟᱣ ᱜᱮ ᱟᱨ ᱯᱩᱨᱟᱹ ᱠᱷᱮᱛ ᱞᱮ ᱞᱚᱥᱚᱫ ᱦᱚᱪᱚ ᱠᱟᱜᱼᱟ᱾ ᱟᱫᱚ ᱩᱱ ᱥᱚᱢᱚᱭ ᱜᱮᱞᱮ ᱧᱟᱢ ᱠᱚᱣᱟ ᱦᱟᱸᱜ᱾ ᱟᱨ ᱵᱟᱟᱹᱠᱤ ᱡᱚᱠᱷᱚᱱ ᱢᱤᱫᱴᱮ ᱵᱟᱨᱭᱟᱢ ᱞᱚᱥᱚᱫ ᱦᱚᱪᱚᱭᱟ ᱚᱱᱠᱟ ᱵᱟᱭ ᱫᱟᱜᱽ ᱫᱟ, ᱛᱚ ᱚᱱᱟ ᱫᱚ ᱪᱮᱫ ᱮᱢ ᱢᱟᱱᱮ ᱧᱟᱢ ᱵᱟᱲᱟ ᱠᱚᱣᱟ ᱚᱱᱟ ᱫᱚ ᱟᱯᱱᱟᱨ ᱛᱮᱜᱮ ᱨᱚᱦᱚᱭ ᱯᱟᱨᱚᱢ ᱜᱚᱫ ᱠᱟᱜ ᱢᱮ᱾ ᱟᱫᱚ ᱚᱠᱟᱧ ᱞᱟᱹᱭ ᱠᱮ ᱡᱚᱠᱷᱚᱱ ᱜᱮ ᱦᱟᱸ ᱟᱹᱰᱤ ᱨᱟᱸᱜᱟᱣ ᱮ ᱫᱟᱜ-ᱟ᱾ ᱟᱨ ᱟᱹᱰᱤ ᱰᱷᱮᱨ ᱦᱚᱴᱞᱮ ᱢᱟᱱᱞᱮᱭᱟ ᱟᱹᱰᱤ ᱰᱷᱮᱨ ᱠᱷᱮᱛ ᱞᱮ ᱞᱚᱥᱚᱫ ᱦᱚᱪᱚ ᱠᱟᱫᱟ᱾ ᱡᱮ ᱟᱹᱰᱤ ᱠᱚᱢ ᱦᱚᱲᱛᱮ ᱚᱱᱠᱟ ᱩᱥᱟᱹᱨᱟ ᱵᱟᱢ ᱨᱚᱦᱚᱭ ᱵᱟᱲᱟ ᱜᱚᱫ ᱫᱟᱲᱮᱭᱟᱜᱼᱟ᱾ ᱟᱫᱚ ᱚᱱᱟ ᱠᱟᱠᱷᱟᱱ ᱛᱮᱜᱮ ᱦᱟᱸᱜ ᱩᱱᱠᱩ ᱢᱚᱱᱤᱥ ᱠᱚᱫᱚ ᱧᱟᱢ ᱵᱟᱲᱟ ᱦᱩᱭᱩᱜᱼᱟ᱾ ᱟᱨ ᱧᱟᱢ ᱠᱟᱛᱮᱫ ᱡᱮᱢᱚᱱ ᱩᱱᱠᱩ ᱫᱚ ᱩᱥᱟᱹᱨᱟ ᱠᱚ ᱨᱚᱦᱚᱭ ᱵᱟᱲᱟ ᱠᱚᱫ, ᱟᱨ ᱡᱩᱚᱫᱤ ᱵᱟᱢ ᱧᱟᱢ ᱞᱮᱠᱷᱟᱡ ᱫᱚ ᱛᱮᱜ ᱪᱤᱠᱟᱛᱮ ᱨᱚᱦᱚᱭ ᱛᱟᱢᱟ᱾ ᱟᱨ ᱡᱩᱫᱤᱢ ᱧᱟᱢ ᱜᱚᱫ ᱞᱮᱠᱷᱟᱭ ᱫᱚ ᱩᱥᱟᱹᱨᱟᱢ ᱪᱟᱵᱟ ᱜᱚᱫᱟ ᱩᱥᱟᱹ ᱨᱟᱸ ᱦᱚᱢ ᱞᱟᱦᱟᱟᱥᱮᱜ ᱮᱢ ᱠᱟᱹᱢᱤᱭᱟ᱾ ᱟᱨ ᱞᱚᱥᱚᱫ ᱠᱷᱮᱛ ᱦᱚᱸ ᱵᱟᱝ ᱵᱮᱨᱵᱟᱫᱚᱜ ᱛᱟᱢᱟ ᱵᱚᱞᱮ ᱚᱱᱟᱦᱚᱸ ᱩᱥᱟᱹᱨᱟᱢ ᱨᱚᱦᱚᱭ ᱪᱟᱵᱟ ᱞᱮᱠᱷᱟᱡ ᱫᱚ, ᱟᱨ ᱢᱟᱱᱞᱤᱭᱟᱢ ᱞᱚᱥᱚᱫ ᱠᱮᱫᱟ ᱟᱨᱮ ᱥᱤᱛᱩᱝ ᱠᱮᱫᱟ ᱟᱹᱰᱤ ᱛᱷᱚᱲᱟ ᱜᱟᱱ ᱨᱟᱸᱜᱟᱣ ᱧᱚᱜ ᱜᱮ, ᱛᱚ ᱪᱮᱠᱟᱛᱮ ᱚᱱᱟᱢ ᱨᱚᱦᱚᱭᱟ ᱥᱤᱛᱩᱝ ᱞᱮᱠᱷᱟᱡ ᱫᱚ ᱨᱚᱦᱚᱲ ᱛᱮᱱᱟᱜ ᱞᱮᱱᱠᱷᱟᱡ ᱼᱼ ᱫᱚᱱᱟ ᱮᱛᱱᱟ ᱩᱥᱟᱹᱨᱟ ᱵᱟᱲᱟ ᱜᱚᱫ ᱞᱮᱠᱷᱟᱡ ᱜᱮ ᱱᱟᱯᱟᱭᱚᱜᱼᱟ, ᱟᱫᱚ ᱚᱱᱟ ᱛᱮᱦᱚᱞᱤᱧ ᱧᱟᱢ ᱵᱟᱲᱟ ᱜᱚᱫ ᱠᱚᱣᱟ ᱾ ᱟᱫᱚ ᱟᱢᱦᱚᱸ ᱱᱚᱸᱰᱮ ᱦᱟᱸᱜ ᱤᱧ ᱠᱩᱞᱤ ᱨᱩᱣᱟᱹᱲᱮᱫ ᱢᱮᱭᱟ ᱡᱮ ᱟᱯᱮ ᱦᱚᱸ ᱚᱱᱠᱟ ᱢᱩᱱᱤᱥ ᱠᱚᱫᱚ ᱯᱮ ᱧᱟᱢ ᱵᱟᱲᱟ ᱠᱚᱜᱮᱭᱟ ᱥᱮ ᱟᱯᱮ ᱛᱮᱜᱮ ᱯᱮ ᱨᱚᱦᱚᱭ ᱵᱟᱲᱟᱭᱟ ᱾
ᱟᱹᱰᱤ ᱢᱚᱸᱡ ᱮᱢ ᱞᱟᱹᱭ ᱠᱮᱜᱼᱟ, ᱦᱚᱸ ᱾ ᱟᱫᱚ ᱜᱚᱴᱟ ᱠᱩᱞᱤ ᱠᱤᱫᱟᱹᱧ ᱟᱨ ᱤᱧ ᱦᱚᱧ ᱞᱟᱹᱭᱟ ᱵᱚᱞᱮ ᱟᱞᱮ ᱦᱚᱸ ᱪᱮᱫ ᱠᱟᱞᱮ ᱠᱟᱹᱢᱤᱭᱟ ᱾ ᱦᱮᱸ ᱟᱞᱮ ᱦᱚᱸ ᱚᱱᱠᱟᱜᱮ ᱚᱲᱟᱜ ᱨᱮᱢᱟ ᱛᱮ ᱜᱚᱜᱚ ᱜᱚᱜᱚ ᱢᱮᱱᱟᱭᱟ ᱵᱟᱵᱟ ᱢᱮᱱᱟᱭᱟ ᱟᱠᱤᱱ ᱵᱟᱨ ᱦᱚᱲ ᱜᱮᱭᱟ ᱠᱤᱱ, ᱟᱨ ᱵᱤᱴᱤ ᱢᱮᱱᱟᱭᱟ ᱟᱫᱚ ᱱᱚᱣᱟ ᱩᱱᱤ ᱦᱚᱸ ᱤᱥᱠᱩᱞ ᱨᱮ ᱾ ᱟᱨ ᱤᱧᱦᱚᱸ ᱵᱟᱭᱨᱮᱜᱤᱧ ᱛᱟᱦᱮᱱᱚᱜ ᱠᱟᱱᱟ ᱟᱫᱚ ᱟᱹᱰᱤ ᱢᱩᱥᱠᱤᱞ ᱚᱱᱟᱛᱮ ᱠᱟᱹᱢᱤ ᱦᱚᱲ ᱞᱮ ᱠᱚᱢ ᱧᱚᱜ ᱛᱮ ᱟᱫᱚ ᱚᱱᱮ ᱚᱱᱠᱟᱢ ᱞᱟᱹᱭ ᱠᱮᱠᱷ ᱠᱷᱟᱡ ᱠᱟᱭ ᱦᱚ ᱟᱞᱮ ᱦᱚᱸ ᱡᱟᱹᱥᱛᱤ ᱢᱟ ᱜᱟᱹᱭ ᱰᱟᱝᱜᱨᱟ ᱦᱚᱸ ᱵᱟᱹᱱᱩᱜ ᱠᱚᱣᱟ, ᱟᱫᱚ ᱚᱱᱮ ᱴᱮᱠᱴᱚᱨ ᱛᱮᱜᱮ ᱥᱤ ᱚᱪᱚᱭᱟᱞᱮ ᱞᱚᱥᱚᱫ ᱚᱪᱚᱭᱟᱞᱮ ᱾ ᱟᱫᱚ ᱚᱱᱮ ᱚᱱᱠᱟ ᱜᱮ ᱟᱞᱮ ᱦᱚᱸ ᱫᱟᱜ ᱯᱮᱨᱮ ᱞᱮᱠᱷᱟ ᱫᱚ ᱢᱤᱫ ᱦᱚᱰ ᱞᱚᱥᱚᱫ ᱪᱟᱵᱟ ᱜᱷᱚᱯᱲᱟ ᱜᱮᱭᱟ ᱟᱞᱮ ᱫᱚ ᱾ ᱟᱨ ᱤᱥᱠᱮ ᱵᱟᱫᱽ ᱫᱚ ᱚᱱᱟ, ᱯᱟᱹᱴ ᱠᱚᱞᱮ ᱧᱟᱢ ᱚᱜ ᱢᱩᱱᱤᱥᱞᱮ ᱞᱟᱜᱟᱣ ᱠᱚᱨᱮ ᱟᱞᱮ ᱦᱚᱸ ᱟᱨ ᱛᱤᱱᱟᱹᱜ ᱠᱚ ᱠᱟᱹᱤᱭᱟ ᱠᱟᱹᱢᱤᱭᱟ ᱛᱤᱱᱟᱹ ᱯᱚᱨ ᱠᱚ ᱧᱟᱢᱚᱜᱼᱟ ᱞᱟᱜᱟᱣ ᱪᱟᱵᱟ ᱠᱚᱟᱞᱮ ᱫᱚ ᱚᱱᱮ ᱚᱝᱠᱟ ᱾ ᱟᱞᱮ ᱦᱚᱸ ᱦᱚᱲ ᱵᱷᱚᱨᱥᱟ ᱜᱮᱞᱮ ᱠᱟᱹᱢᱤᱭᱟ ᱟᱯᱱᱟ ᱛᱮᱫᱚ ᱵᱟᱝᱜᱞᱮ ᱠᱟᱹᱢᱤ ᱫᱟᱲᱮᱭᱟᱜᱼᱟ, ᱚᱱᱮ ᱚᱱᱠᱟ ᱜᱮᱢ ᱞᱟᱹᱭ ᱠᱮᱫ ᱞᱮᱠᱟ ᱦᱚᱸ ᱾ ᱪᱟ ᱜᱚᱝᱠᱮᱧ ᱠᱩᱞᱤ ᱢᱮ ᱛᱟᱞᱟᱝᱟ ᱾ ᱟᱯᱮ ᱫᱚ ᱱᱟᱦᱮᱞ ᱛᱮᱯᱮ ᱥᱤ ᱜᱮᱭᱟ ᱥᱮ ᱜᱟᱹᱭ ᱰᱟᱝᱜᱨᱟ ᱠᱚ ᱥᱮ ᱠᱟᱰᱟ ᱠᱚ ᱢᱮᱱᱟᱜ ᱠᱚ ᱥᱮ ᱵᱟᱝ ᱥᱮ ᱩᱱᱠᱩ ᱯᱮ ᱥᱤᱭᱟ ᱥᱮ ᱴᱮᱠᱴᱚᱨ ᱠᱚ ᱛᱮᱯᱮᱥᱤ ᱜᱮᱭᱟ, ᱥᱮ ᱛᱷᱚᱲᱟᱱᱟᱢ ᱞᱟᱹᱭ ᱞᱟᱹᱭ ᱟᱧᱡᱚᱢ ᱞᱟᱝᱟ ᱾
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ ᱾ ᱟᱨ ᱤᱧ ᱡᱚᱠᱷᱚᱱᱤᱧ ᱞᱟᱹᱭᱟ ᱟᱞᱮ ᱥᱮᱭᱟᱜ ᱵᱟᱨᱮᱛᱮ ᱛᱚ ᱟᱞᱮ ᱥᱮᱫ ᱫᱚ ᱱᱚᱜᱼᱚᱭ ᱵᱟᱱᱟᱨ ᱛᱮᱠᱚ ᱥᱤᱭᱟ ᱢᱮᱛᱟᱜ ᱢᱮ ᱱᱟᱦᱮᱞ ᱛᱮᱦᱚᱸ ᱠᱚ ᱥᱤᱭᱮᱫ ᱜᱮᱭᱟ ᱱᱟᱦᱮᱞ ᱛᱮᱫᱚ ᱚᱱᱟ, ᱤᱭᱟᱹ ᱥᱩᱢᱚᱭ ᱠᱚ ᱥᱤᱭᱟ ᱚᱠᱟ ᱥᱮᱫ ᱫᱚ ᱚᱱᱟ ᱡᱟᱹᱥᱛᱤ ᱫᱚ ᱴᱮᱠᱴᱟᱨ ᱛᱮᱜᱠᱚ ᱥᱤᱭᱟ ᱦᱟᱸᱜ ᱡᱟᱹᱥᱛᱤ ᱠᱟᱭ ᱛᱮᱫᱚ ᱾ ᱟᱨ ᱴᱮᱠᱴᱟᱨ ᱡᱚᱠᱷᱚᱱ ᱠᱚ ᱥᱤᱭᱟ ᱛᱚ ᱞᱟᱹᱴᱩ ᱞᱟᱹᱴᱩ ᱠᱷᱮᱛ ᱥᱤ ᱵᱚᱞᱮ ᱚᱱᱟ ᱢᱚᱡᱽ ᱡᱟᱜᱟ ᱨᱮ ᱚᱠᱟ ᱴᱷᱮᱡ ᱫᱚ ᱞᱟᱹᱴᱩ ᱜᱮᱭᱟ ᱠᱷᱮᱛ ᱟᱨ ᱵᱚᱞᱮ ᱚᱱᱠᱟ ᱫᱷᱤᱨᱤ ᱠᱚᱦᱚᱸ ᱵᱟᱹᱱᱩᱜᱼᱟ ᱥᱮ ᱯᱤᱱᱰᱷᱟᱹ ᱠᱚᱦᱚᱸ ᱢᱚᱸᱡᱽ ᱜᱮ ᱯᱟᱨᱚᱢ ᱫᱟᱲᱮᱭᱟᱜᱼᱟ ᱥᱮ ᱪᱟᱞᱟᱣ ᱫᱟᱲᱮᱭᱟᱜᱼᱟ ᱾ ᱟᱫᱚ ᱚᱱᱮ ᱚᱱᱠᱟᱱ ᱡᱟᱭᱜᱟ ᱨᱮᱜᱮ ᱦᱟᱸᱜ ᱠᱚ ᱥᱤᱭᱟ ᱚᱱᱟ, ᱴᱮᱠᱴᱟᱨ ᱛᱮᱫᱚ ᱾ ᱟᱨ ᱴᱮᱠᱴᱟᱨ ᱛᱮᱦᱟᱸᱜ ᱚᱠᱟ ᱴᱷᱮᱡ ᱵᱟᱠᱚ ᱥᱤᱭᱟ ᱚᱠᱟ ᱴᱷᱮᱡ ᱫᱚ ᱜᱟᱹᱰᱤ ᱵᱟᱝ ᱪᱟᱞᱟᱜᱼᱟ ᱥᱮ ᱟᱹᱰᱤ ᱞᱟᱹᱴᱩ ᱞᱟᱹᱴᱩ ᱯᱤᱰᱷᱟᱹ ᱢᱮᱱᱟᱜᱼᱟ ᱾ ᱥᱮ ᱵᱚᱞᱮ ᱠᱟᱪᱟ ᱠᱚᱪᱟ ᱜᱮ ᱟᱹᱰᱤ ᱡᱟᱹᱥᱛᱤ ᱜᱮ ᱫᱟᱨᱮ ᱠᱚ ᱢᱮᱱᱟᱜᱼᱟ ᱜᱟᱡᱟᱲ ᱢᱮᱱᱟᱜᱼᱟ ᱾ ᱛᱚ ᱚᱱᱠᱟᱱ ᱡᱟᱜᱟ ᱨᱮᱫᱚ ᱜᱟᱹᱭ ᱰᱟᱝᱜᱨᱟ ᱠᱚ ᱤᱫᱤ ᱠᱚᱣᱟ, ᱱᱟᱦᱮᱞ ᱟᱨ ᱟᱨᱟᱲ ᱠᱚᱠᱚ ᱤᱫᱤᱭᱟ ᱥᱟᱶ ᱥᱟᱶ ᱛᱮ ᱟᱨ ᱚᱸᱰᱮ ᱥᱤᱭᱳᱜ ᱡᱚᱲᱟᱣ ᱠᱟᱛᱮ ᱦᱟᱸᱜ ᱚᱸᱰᱮ ᱜᱮᱠᱚ ᱥᱤᱭᱟ ᱾ ᱟᱫᱚ ᱚᱱᱮ ᱚᱱᱠᱟ ᱠᱟᱱᱟ ᱟᱞᱮ ᱥᱮᱫ ᱫᱚ ᱡᱮ ᱚᱠᱟ ᱴᱷᱮ ᱫᱚ ᱜᱟᱹᱰᱤ ᱠᱚ ᱪᱟᱞᱟᱜᱼᱟ, ᱚᱸᱰᱮ ᱫᱚ ᱜᱟᱹᱰᱤ ᱛᱮᱠᱚ ᱥᱤᱭᱼᱟ, ᱟᱨ ᱚᱠᱟ ᱴᱷᱮᱡ ᱜᱟᱹᱰᱤ ᱠᱚ ᱠᱚ ᱵᱟᱝ ᱪᱟᱞᱟᱜᱼᱟ, ᱚᱸᱰᱮ ᱫᱚ ᱮᱛᱟᱦᱮᱫᱚᱱᱟ, ᱜᱟᱹᱭ ᱰᱟᱝᱜᱨᱟ ᱠᱟᱰᱟ ᱱᱟᱦᱮᱞ ᱛᱮᱜᱮ ᱦᱟᱜ ᱥᱤᱭᱟᱜ ᱦᱩᱭᱩᱜᱼᱟ ᱾ ᱟᱫᱚ
ᱵᱟᱝ ᱛᱮ ᱟᱢ ᱥᱮᱫ ᱛᱷᱚᱲᱟ ᱜᱟᱱ ᱦᱚᱭ ᱦᱟᱸᱜ ᱟᱸᱡᱚᱢᱚᱜ ᱠᱟᱱᱟ ᱟᱫᱚ ᱢᱤᱫ ᱟᱲᱮ ᱞᱮᱱᱠᱷᱟᱱ ᱟᱹᱰᱤ ᱱᱟᱯᱟᱭ ᱦᱩᱭᱩᱜᱼᱟ ᱾ ᱟᱫᱚ ᱟᱨᱦᱚᱸ ᱟᱢᱤᱧ ᱠᱩᱞᱤ ᱨᱩᱣᱟᱹᱲᱫ ᱮᱫ ᱢᱮᱭᱟ ᱾ ᱡᱮ ᱟᱯᱮ ᱥᱮᱫ ᱫᱚ ᱪᱮᱫᱠᱟ ᱠᱚ ᱥᱤᱭᱳᱜᱼᱟ? ᱜᱟᱹᱭ ᱰᱟᱝᱜᱨᱟ ᱠᱟᱰᱟ ᱱᱟᱦᱮᱞ ᱛᱮᱜᱮ? ᱡᱟᱹᱥᱛᱤ ᱫᱚ ᱥᱮ ᱚᱱᱟ ᱴᱮᱠᱴᱟᱨ ᱜᱟᱹᱰᱤ ᱠᱚᱛᱮ ᱜᱮ ᱾
ᱟᱹᱰᱤ ᱢᱚᱸᱡᱮᱢ ᱞᱟᱹᱭ ᱠᱮᱜᱼᱟ ᱟᱯ ᱥᱮᱭᱟᱜ ᱪᱮᱫ ᱞᱮᱠᱟ ᱫᱷᱟᱨᱟ ᱯᱮ ᱠᱟᱹᱢᱤᱭᱟ ᱪᱮᱫ ᱞᱮᱠᱟ ᱠᱟᱹᱢᱤᱭ ᱪᱟᱞᱟᱜᱼᱟ ᱾ ᱟᱫᱚ ᱤᱧ ᱚᱱᱟ ᱵᱟᱨᱮᱧ ᱞᱟᱹᱭ ᱟᱸᱡᱚᱢ ᱞᱟᱝᱟ ᱾ ᱚᱱᱮ ᱟᱢ ᱢᱮᱱ ᱠᱟᱜ ᱜᱮ ᱟᱞᱮ ᱥᱮᱫ ᱦᱚᱸ ᱡᱟᱹᱥᱛᱤ ᱠᱟᱭ ᱫᱚ ᱚᱱᱟ ᱱᱮᱛᱟᱨ ᱢᱟ ᱡᱟᱹᱥᱛᱤ ᱜᱟᱹᱭ ᱰᱟᱝᱜᱨᱟ ᱵᱟᱠᱚ ᱫᱚᱦᱚᱭᱮᱫ ᱠᱚᱣᱟ ᱟᱫᱚ ᱱᱚᱣᱟ ᱴᱮᱠᱴᱚᱨ ᱛᱮᱜᱮ ᱠᱚ ᱥᱤ ᱥᱤ ᱠᱚᱣᱟ ᱟᱞᱮᱥᱮᱜ ᱦᱚᱸ ᱾ ᱟᱨ ᱟᱹᱰᱤ ᱠᱚᱢ ᱦᱚᱲ ᱨᱮᱱ ᱜᱮ ᱜᱟᱹᱭ ᱰᱟᱝᱜᱨᱟ ᱢᱮᱱᱟᱜ ᱠᱚᱣᱟ ᱾ ᱪᱮᱫᱟᱜ ᱡᱮ ᱱᱮᱛᱟᱨ ᱥᱟᱱᱟᱢ ᱦᱚᱲᱜᱮ ᱜᱤᱫᱽᱨᱟᱹ ᱤᱥᱠᱩᱞ ᱠᱚ ᱠᱩᱞᱮᱜ ᱠᱚᱣᱟ ᱟᱫᱚ ᱚᱱᱟ ᱤᱭᱟᱹᱛᱮ ᱠᱟᱨᱚᱱ ᱛᱮ ᱢᱩᱥᱠᱤᱞ ᱤᱭᱟᱹᱛᱮ ᱵᱟᱠᱚ ᱫᱚᱦᱚᱭᱮᱫ ᱠᱚᱣᱟ, ᱚᱱᱮ ᱵᱟᱝ ᱚᱱᱮ ᱚᱱᱠᱟ ᱜᱮ ᱚᱱᱮᱢ ᱞᱟᱹᱭ ᱠᱮᱫ ᱞᱮᱠᱟ ᱟᱫᱚᱢ ᱴᱷᱮᱡ ᱫᱚ ᱟᱹᱰᱤ ᱞᱟᱹᱴᱩ ᱞᱟᱹᱢ ᱨᱮ ᱛᱟᱦᱮᱱᱟ ᱥᱮ ᱟᱹᱰᱤ ᱜᱟᱡᱟᱲ ᱧᱚᱜ ᱨᱮ ᱛᱟᱦᱮᱱᱟ ᱦᱮᱱ ᱠᱷᱚᱡ ᱴᱮᱠᱴᱚᱨ ᱵᱚᱞᱚᱜ ᱨᱮᱭᱟᱜ ᱚᱥᱩᱵᱤᱫᱷᱟ ᱵᱟᱝ ᱛᱟᱦᱮᱸᱱᱟ᱾ ᱴᱮᱠᱴᱚᱨ ᱠᱚ ᱵᱟᱝ ᱵᱚᱞᱚᱜᱼᱟ ᱟᱫᱚ ᱚᱱᱮ ᱚᱱᱠᱟ ᱜᱮ ᱞᱟᱹᱭ ᱤᱭᱟᱹᱭᱟ ᱞᱮ ᱦᱚᱸ ᱚᱱᱮ ᱰᱟᱝ ᱨᱮᱫᱚ ᱚᱱᱮ ᱜᱚᱴ ᱞᱮ ᱥᱤ ᱦᱚᱪᱚᱭᱟᱞᱮ ᱟᱨ ᱚᱱᱮ ᱚᱱᱠᱟ ᱜᱮ ᱟᱢ ᱞᱟᱹᱭ ᱠᱮᱫ ᱜᱮ ᱚᱱᱠᱟᱜ ᱜᱮ, ᱟᱨ ᱡᱟᱦᱟᱱᱟᱜ ᱰᱤᱯᱷᱟᱨᱮᱱᱥ ᱫᱚ ᱵᱟᱹᱱᱩᱜᱼᱟ ᱚᱱᱮ ᱚᱱᱠᱟᱜ ᱫᱚ ᱟᱨᱦᱚᱸ ᱞᱟᱹᱭ ᱛᱟᱞᱟᱝ ᱢᱮ ᱟᱯᱮ ᱥᱮᱫ ᱠᱚ ᱪᱮᱫᱠᱟ ᱱᱚᱣᱟ ᱠᱚ ᱥᱟᱶ ᱯᱮ ᱜᱮᱭᱟᱯᱮ ᱚᱱᱟ ᱠᱚ ᱞᱟᱹᱭ ᱞᱟᱝ ᱢᱮ,
ᱟᱪᱪᱷᱟ ᱟᱹᱰᱤ ᱱᱟᱯᱟᱭ ᱟᱫᱚ ᱱᱚᱜᱼᱚᱭ ᱟᱞᱮᱥᱮᱫ ᱢᱟ ᱱᱚᱜᱼᱚᱭ ᱦᱩᱲᱩ ᱜᱮ ᱟᱹᱰᱤ ᱡᱟᱹᱥᱛᱤ ᱠᱚ ᱪᱟᱥ᱾ ᱟᱨ ᱦᱩᱲᱩ ᱫᱤᱱ ᱥᱮ ᱦᱩᱲᱩ ᱪᱟᱥ ᱫᱤᱱᱮᱢ ᱧᱮᱞᱟ ᱛᱚ ᱜᱚᱴᱟ ᱵᱟᱹᱭᱦᱟᱹᱲ ᱯᱮᱨᱮᱡ ᱜᱮ ᱛᱟᱦᱮᱱᱟ ᱟᱞᱮ ᱥᱮᱫ ᱨᱮᱫᱚ᱾ ᱟᱹᱰᱤ ᱠᱚᱢ ᱥᱮ ᱟᱹᱰᱤ ᱢᱤᱫ ᱵᱟᱨ ᱚᱱᱠᱟ ᱠᱷᱮᱛ ᱢᱮᱱᱟᱜᱼᱟ ᱡᱮ ᱵᱟ ᱠᱚ ᱨᱚᱦᱚᱭ ᱟᱠᱟᱜᱼᱟ, ᱢᱟᱱᱞᱤᱭᱟ ᱚᱱᱟ ᱨᱮᱱ ᱢᱮᱛᱟᱜ ᱢᱮ ᱚᱱᱟ ᱫᱚ ᱵᱟᱠᱚ ᱨᱚᱦᱚᱭ ᱠᱷᱟᱡ ᱫᱚ ᱚᱱᱟ ᱫᱚ ᱢᱮᱛᱟᱜ ᱢᱮ ᱜᱟᱹᱪᱷᱤ ᱵᱟᱝ ᱠᱩᱞᱟᱹᱣ ᱞᱮᱱᱟ᱾ ᱜᱟᱹᱪᱷᱤ ᱠᱩᱞᱟᱹᱣ ᱞᱮᱱᱠᱷᱟᱡ ᱦᱚᱸ ᱪᱮᱫ ᱪᱚ ᱮᱴᱟᱜ ᱮᱴᱟᱜ ᱯᱨᱚᱵᱞᱮᱢ ᱛᱟᱦᱮᱱᱟ ᱵᱚᱞᱮ ᱟᱨᱠᱟᱱ ᱫᱚ ᱚᱱᱟ ᱚᱱᱟ ᱡᱟᱹᱥᱛᱤ ᱠᱟᱭᱛᱮ ᱵᱚᱞᱮ ᱧᱮᱞ ᱠᱟᱜᱼᱟ ᱟᱞᱮ ᱥᱮᱫ ᱫᱚ᱾ ᱛᱤᱱᱟᱹᱜ ᱠᱷᱮᱛ ᱠᱚ ᱢᱮᱱᱟᱜᱼᱟ ᱴᱟᱺᱰᱤ ᱠᱚ ᱢᱮᱱᱟᱜᱼᱟ ᱡᱚᱛᱚ ᱠᱚ ᱨᱚᱦᱚᱭ ᱯᱮᱨᱮᱡ ᱪᱟᱵᱟ ᱠᱟᱜᱼᱟ ᱢᱮᱛᱟᱜ ᱢᱮ ᱟᱞᱮᱥᱮᱫ ᱨᱮ ᱱᱮᱛᱟᱨ ᱠᱟ ᱠᱟᱛᱮᱧ ᱧᱮᱞ ᱮᱫᱟ ᱟᱹᱰᱤ ᱡᱟᱹᱥᱛᱤᱜᱼ ᱴᱟᱺᱰᱤ ᱨᱮᱦᱚᱸ ᱥᱮ ᱜᱟᱰᱟ ᱟᱲᱮ ᱨᱮᱭᱟᱜ ᱛᱤᱱᱟᱹᱜ ᱜᱟᱱ ᱛᱷᱚᱲᱟ ᱢᱚᱲᱟ ᱴᱟᱺᱰᱤ ᱠᱚ ᱥᱟᱨᱮᱡᱚᱜ ᱠᱟᱱᱟ, ᱚᱱᱟ ᱠᱚᱨᱮ ᱦᱚᱧ ᱧᱮᱞ ᱫᱟ ᱱᱮᱛᱟᱨ ᱡᱚᱱᱰᱨᱟ ᱟᱹᱰᱤ ᱜᱟᱱ ᱠᱚ ᱪᱟᱥ ᱮᱫᱟ ᱟᱞᱮ ᱥᱮᱫ ᱫᱚ᱾ ᱚᱱᱟᱨᱮ ᱚᱱᱟ ᱟᱲᱮ ᱟᱲᱛᱮ ᱡᱚᱸᱰᱨᱟ ᱠᱚ ᱪᱟᱥᱫᱟ, ᱟᱨ ᱚᱱᱟ ᱵᱟᱫ ᱠᱟᱛᱮ ᱠᱟᱛᱮ ᱱᱮᱛᱟᱨᱤᱧ ᱧᱮᱞ ᱮᱫᱟ ᱨᱟᱦᱮᱲ ᱦᱚᱸ ᱟᱹᱰᱤ ᱜᱟᱱ ᱠᱚ ᱪᱟᱥ ᱵᱟᱲᱟᱭᱮᱫᱟ᱾ ᱛᱷᱚᱲᱟ ᱛᱷᱚᱲᱟ ᱴᱟᱺᱰᱤ ᱦᱚᱸ ᱥᱟᱨᱮᱡᱚᱜ ᱠᱟᱱᱟ ᱢᱟᱱᱞᱤᱭᱟ ᱚᱸᱰᱮ ᱜᱟᱰᱟ ᱟᱹᱰᱤ ᱥᱩᱨ ᱨᱮ ᱟᱢᱟᱜ ᱠᱷᱮᱛ ᱢᱮᱱᱟᱜᱼᱟ, ᱟᱨ ᱚᱱᱟ ᱠᱷᱮᱛ ᱨᱮᱜᱮ ᱛᱷᱚᱲᱟᱜᱟᱱ ᱦᱟᱸᱜ ᱡᱟᱭᱜᱟ ᱢᱮᱱᱟᱜᱼᱟ ᱚᱸᱰᱮ ᱟᱢᱟᱜ ᱠᱷᱮᱛ ᱚᱱᱟ ᱜᱟᱰᱟ ᱟᱨ ᱚᱱᱟ ᱟᱢᱟᱜ ᱠᱷᱮᱛ ᱯᱤᱪ ᱛᱟᱞᱟᱨᱮ ᱛᱚ ᱚᱸᱰᱮ ᱡᱟᱦᱟᱸ ᱢᱮᱛ ᱢᱮᱛᱟᱜ ᱢᱮ ᱛᱷᱚᱲᱟ ᱜᱟᱱ ᱟᱢ ᱡᱟᱦᱟᱱᱟᱜ ᱮᱢ ᱪᱟᱥ ᱫᱟᱲᱮᱭᱟᱜᱼᱟ ᱡᱚᱸᱰᱨᱟᱢ ᱪᱟᱥᱟ ᱥᱮ ᱨᱟᱦᱮᱲᱮᱢ ᱪᱟᱥᱟ, ᱥᱮ ᱡᱟᱦᱱᱟᱜ ᱜᱮ ᱢᱟᱱᱞᱤᱭᱟ ᱟᱢᱟᱜ ᱢᱚᱱᱮᱨᱮ ᱢᱮᱱᱟᱜ ᱟ ᱥᱮ ᱚᱸᱰᱮ ᱱᱟᱯᱟᱭ ᱛᱮ ᱦᱩᱭ ᱫᱟᱲᱭᱟᱜᱼᱟ ᱢᱟᱱᱞᱮᱭᱟ ᱟᱹᱰᱤ ᱡᱟᱹᱥᱛᱤ ᱰᱩᱵᱟᱹᱣ ᱞᱮᱠᱷᱟᱡ ᱫᱚ, ᱩᱛᱩ ᱪᱟᱵᱟᱜ ᱛᱟ ᱵᱷᱟᱜᱭᱟᱜ ᱮᱢ ᱪᱟᱥ ᱠᱷᱟᱡ ᱫᱚ ᱛᱚ ᱚᱱᱠᱟᱱ ᱪᱟᱥ ᱢᱮ ᱡᱮᱢᱚᱱ ᱵᱟᱝ ᱩᱛᱩ ᱫᱟᱲᱮᱭᱟᱜ᱾ ᱟᱫᱚ ᱚᱱᱮ ᱚᱱᱠᱟ ᱟᱞᱮ ᱥᱮᱫ ᱫᱚᱠᱚ ᱪᱟᱥ ᱵᱟᱲᱟᱭ ᱜᱮᱭᱟ ᱚᱱᱮ ᱚᱝᱠᱟ᱾ ᱟᱫᱚ ᱟᱯᱮ ᱥᱮᱫ ᱤᱧ ᱠᱩᱞᱤ ᱨᱩᱣᱟᱹᱲᱮᱫ ᱢᱮᱭᱟ ᱡᱮ ᱟᱯᱮ ᱥᱮᱫ ᱨᱮ ᱟᱪᱷᱟ ᱚᱱᱛᱮ ᱜᱟᱰᱟ ᱟᱲᱮ ᱠᱚ ᱢᱮᱱᱟᱜ ᱠᱷᱟᱡ ᱛᱚ ᱚᱱᱟ ᱜᱟᱰᱟ ᱟᱲᱮᱨᱮ ᱟᱯᱱᱟᱨᱟᱜ ᱠᱷᱮᱛ ᱛᱟᱦᱮᱱ ᱠᱷᱟᱡ ᱛᱚ ᱚᱸᱰᱮ ᱫᱚ ᱯᱮ ᱪᱟᱥ ᱵᱟᱲᱟᱭ ᱜᱮᱭᱟ ᱥᱮ ᱵᱟᱯᱮ ᱪᱟᱥ ᱵᱟᱲᱟᱭᱟ?
ᱦᱩᱸ ᱟᱹᱰᱤ ᱢᱚᱸᱡ ᱮᱢ ᱞᱟᱹᱭ ᱠᱮᱜᱼᱟ᱾ ᱱᱚᱣᱟ ᱫᱚ ᱤᱧ ᱦᱚᱸ ᱚᱠᱟᱴᱟᱜ ᱮᱢ ᱠᱩᱞᱤ ᱠᱤᱫᱤᱧ ᱚᱱᱟ ᱦᱚᱸ ᱟᱞᱮ ᱥᱮᱫ ᱦᱚᱸ ᱟᱨ ᱪᱮᱫ ᱞᱮᱠᱟ ᱯᱟᱥᱮᱡ ᱤᱧ ᱵᱩᱡᱷᱟᱹᱣᱮᱫ ᱠᱟᱱᱟ ᱟᱢᱟᱜ ᱞᱟᱹᱭ ᱫᱷᱟᱨ ᱟᱨ ᱟᱞᱮᱥᱭᱟᱜ ᱟ ᱫᱷᱟᱨᱮ ᱟᱹᱰᱤ ᱥᱮ ᱪᱮᱫ ᱠᱚᱞᱮ ᱪᱟᱥᱟ, ᱚᱠᱟ ᱜᱮ ᱟᱯᱮ ᱥᱮᱫ ᱯᱮ ᱪᱟᱥ ᱟᱠᱟᱱᱟ ᱚᱱᱟ ᱞᱟᱹᱭ ᱨᱮᱧ ᱵᱩᱡᱷᱟᱹᱣ ᱮᱫᱟ ᱵᱚᱞᱮ᱾ ᱚᱠᱟᱴᱟᱜ ᱮᱢ ᱢᱮᱱ ᱠᱮᱫᱟ ᱵᱚᱞᱮ ᱟᱞᱮ ᱥᱮᱫ ᱦᱚᱸ ᱱᱚᱣᱟ ᱥᱟᱶ ᱥᱟᱶᱛᱮ ᱢᱮᱱᱮᱫ ᱠᱟᱱᱟ ᱱᱚᱣᱟ ᱫᱟᱜ ᱫᱤᱱ ᱥᱟᱶ ᱥᱟᱶᱛᱮ, ᱡᱚᱸᱰᱨᱟ ᱠᱚᱢ ᱞᱟᱹᱭ ᱠᱮᱫᱟ ᱪᱮᱫ ᱠᱚ ᱟᱞᱮ ᱡᱚᱱᱰᱨᱟ ᱪᱟᱥ ᱜᱮᱭᱟ, ᱡᱟᱜᱮ ᱚᱱᱟ ᱜᱟᱯᱟ ᱡᱚᱢ ᱞᱮᱠᱟ ᱟᱨ ᱡᱚᱱᱰᱨᱟ ᱫᱚ ᱚᱱᱟᱛᱮ ᱦᱚᱲ ᱠᱚ ᱟᱥᱠᱮᱛᱚᱜ ᱜᱮᱭᱟ ᱠᱚ, ᱟᱞᱮ ᱥᱮᱫ ᱫᱚ ᱠᱟᱡᱟᱠ ᱦᱩᱭᱩᱜᱼᱟ ᱟ ᱡᱚᱱᱰᱨᱟ ᱢᱟ ᱚᱱᱮ ᱢᱟ ᱯᱩ ᱵᱟᱝ ᱯᱩ ᱞᱮᱠᱷᱟᱱ ᱵᱟᱝ ᱦᱩᱭᱩᱜᱼᱟ ᱟᱫᱚ ᱚᱱᱟ ᱡᱟᱭᱜᱟ ᱨᱮ ᱡᱷᱚᱱᱰᱨᱟ ᱡᱟᱭᱜᱟ ᱱᱮᱛᱟᱨ ᱧᱮᱞᱮᱫ ᱠᱟᱱᱟ ᱠᱷᱟᱹᱞᱤ ᱨᱟᱦᱮᱲ ᱠᱚ ᱪᱷᱤᱴᱟᱹᱣ ᱟᱠᱚ ᱨᱟᱦᱮᱲ ᱫᱚᱛᱮᱫ ᱪᱮᱫᱟᱜ ᱵᱟᱝ ᱵᱟᱝ ᱯᱩ ᱦᱩᱭᱩᱜᱼᱟ᱾ ᱟᱨ ᱨᱟᱦᱮᱲ ᱴᱟᱺᱰᱤ ᱠᱚ ᱡᱟᱭᱜᱟ ᱨᱮᱱᱟᱜ ᱚᱱᱟ ᱵᱷᱟᱹᱫᱟᱹᱭ ᱠᱚ ᱢᱮᱱᱟᱜᱼᱟ ᱮᱨ ᱵᱷᱟᱹᱫᱟᱹᱭ ᱚᱱᱟ ᱠᱚ ᱵᱷᱟᱹᱫᱟᱹᱭ ᱚᱱᱟ ᱠᱚ ᱪᱷᱤᱴᱟᱹᱣ ᱟᱠᱚ, ᱟᱫᱚ ᱚᱱᱟᱜᱮ, ᱠᱚᱨᱮ ᱫᱚ ᱮᱨ ᱵᱩᱫᱤ ᱠᱚ ᱤᱭᱟᱹᱭᱟ ᱟᱨ ᱢᱮᱱᱠᱷᱟᱱ ᱜᱟᱰᱟ ᱟᱲᱮ ᱠᱚᱨᱮ ᱫᱚ ᱚᱱᱟᱮᱢ ᱞᱟᱹᱭ ᱠᱮᱫᱮᱫ ᱞᱮᱠᱟ, ᱚᱠᱟ ᱫᱚ ᱚᱱᱟ ᱨᱟᱦᱮᱲ ᱠᱚ ᱨᱟᱦᱮᱲ ᱠᱚ ᱮᱨ ᱠᱚ, ᱟᱲᱮ ᱠᱚᱨᱮ ᱚᱱᱟ ᱵᱮᱰᱟ ᱛᱟᱦᱮᱱᱟ ᱨᱟᱦᱮᱲ ᱠᱚ ᱪᱷᱤᱴᱟᱹᱣ ᱟᱠᱚ ᱟᱨ ᱵᱟ ᱠᱷᱟᱡ ᱫᱚ ᱚᱱᱟ ᱵᱟᱨᱥᱟᱛᱤ ᱵᱮᱸᱜᱟᱲ ᱢᱮᱱᱟᱜᱼᱟ ᱟᱨ ᱥᱮᱫ ᱫᱚ ᱵᱮᱸᱟᱲ ᱠᱚ ᱟᱹᱰᱤ ᱠᱟᱡᱟᱠ ᱠᱚ ᱨᱚᱦᱚᱭᱟ ᱜᱟᱰᱟ ᱟᱲᱮ ᱠᱚᱨᱮ ᱫᱚ ᱚᱱᱟ ᱫᱚ ᱥᱤᱛᱩᱝ ᱫᱤᱱ ᱠᱚᱨᱮ ᱠᱚ ᱨᱚᱦᱚᱭᱟ ᱛᱚᱵ᱾ ᱚᱱᱟ ᱮᱴᱮᱫ ᱴᱷᱤᱠ ᱜᱮ ᱛᱟᱦᱮᱱ ᱛᱟᱠᱚᱣᱟ ᱟᱫᱚ ᱚᱸᱰᱮ ᱜᱮᱠᱚ ᱨᱚᱦᱚᱭ ᱵᱚᱫᱚᱞ ᱠᱚ ᱚᱱᱟ ᱵᱟᱨᱥᱚᱛᱤ ᱵᱮᱸᱜᱟᱲ᱾ ᱟᱨ ᱚᱱᱟ ᱦᱚᱛᱚᱫ ᱠᱚ ᱪᱮᱫ ᱠᱚ ᱚᱱᱟ ᱠᱚᱨᱮ ᱚᱱᱟ ᱟᱹᱰᱤ ᱞᱟᱹᱴᱩ ᱵᱮᱰᱟ ᱛᱟᱦᱮᱱᱟ ᱚᱸᱰᱮ ᱜᱮ ᱠᱚ ᱚᱱᱠᱟ ᱠᱚ ᱪᱟᱥᱟ ᱟᱞᱫ‌ ᱥᱮᱫ ᱫᱚ᱾ ᱚᱱᱮ ᱚᱱᱠᱟ ᱠᱟᱱᱟ ᱟᱞᱮᱮᱫ ᱫᱚ ᱡᱟᱹᱥᱛᱤ ᱠᱷᱟᱡ ᱫᱚ ᱡᱚᱸᱰᱨᱟ ᱫᱚᱠᱚ ᱟᱹᱜᱼᱟ ᱮᱮᱹᱚᱨ ᱥᱮᱫ ᱛᱷᱟ ᱟᱞᱟᱜᱽ ᱧᱚᱜ ᱱᱟ ᱮᱱᱟ᱾ ᱵᱟ ᱠᱷᱷᱟᱡ ᱫᱚ